ᱦᱮᱞᱳ ᱥᱟᱹᱜᱩᱱ ᱛᱤᱠᱤᱱ, ᱨᱚᱲ ᱟᱸᱡᱚᱢᱚᱜ ᱠᱟᱱᱟ?
ᱦᱮᱸ ᱥᱟᱹᱜᱩᱱ ᱛᱮᱠᱤᱱ, ᱟᱸᱡᱚᱢᱚᱜ ᱠᱟᱱᱟ ᱨᱚᱲ᱾
ᱦᱩᱸ᱾ ᱩᱸ ᱛᱟᱦᱚᱞᱮ ᱮ ᱱᱤᱛᱚᱜ ᱫᱚᱞᱟᱝ ᱮᱸ ᱟᱞᱟᱝ ᱛᱟᱞᱟ ᱨᱮᱞᱟᱝ ᱜᱟᱯᱟᱞ ᱢᱟᱨᱟᱜᱼᱟ ᱡᱟᱦᱟᱸ ᱮᱸ ᱵᱩᱨᱩ ᱫᱤᱥᱚᱢ ᱦᱚᱲ ᱠᱚᱣᱟᱜ ᱮᱸ ᱡᱟᱦᱟᱸ ᱩᱸᱜ ᱡᱤᱭᱚᱱ ᱠᱷᱟᱸᱰᱟᱣ ᱨᱮᱱᱟᱜ ᱪᱤᱠᱟ ᱠᱟᱛᱮ ᱠᱚ ᱡᱤᱭᱚᱱ ᱠᱷᱟᱸᱰᱟᱣ ᱵᱩᱨᱩ ᱫᱤᱥᱚᱢ ᱪᱤᱫᱠᱟᱱ ᱮᱸ ᱧᱮᱞᱚᱜᱼᱟ᱾ ᱮᱸ ᱥᱟᱶᱛᱮ ᱟ ᱟᱢ ᱠᱟᱹᱴᱤᱡ ᱱᱚᱣᱟ ᱞᱟᱹᱭ ᱛᱟᱞᱟᱝ ᱢᱮ ᱡᱟᱦᱟᱸ ᱡᱚᱞᱟ ᱫᱤᱥᱚᱢ ᱠᱚ ᱡᱟᱦᱟᱸ ᱫᱚ ᱫᱚᱨᱭᱟ ᱫᱷᱟᱨᱮ ᱠᱚᱨᱮᱱᱟᱜ ᱪᱤᱫᱠᱟᱱ ᱯᱚᱨᱤᱵᱮᱥ ᱛᱟᱦᱮᱱᱟ ᱪᱮᱫᱠᱟᱱ ᱡᱤᱭᱚᱱ ᱠᱚ᱾ ᱚᱱᱟ ᱞᱟᱝ ᱜᱟᱯᱟᱞ ᱢᱟᱨᱟᱣ
ᱦᱳᱭ ᱛᱚᱵᱮ ᱚᱱᱟ ᱠᱚᱜᱮ ᱞᱟᱝ ᱜᱟᱞᱢᱟᱨᱟᱜᱼᱟ ᱛᱮᱦᱤᱧ ᱫᱚ ᱾ ᱟᱪᱪᱷᱟ, ᱤᱧ ᱜᱤᱧ ᱞᱟᱹᱭᱮᱫ ᱛᱟᱞᱟᱝ-ᱟ ᱯᱳᱭᱞᱳ ᱢᱚᱛᱚ ᱡᱮ ᱱᱚᱣᱟ ᱡᱟᱦᱟᱸ ᱡᱚᱞᱟ ᱫᱤᱥᱚᱢ ᱥᱮ ᱫᱟᱜ ᱫᱷᱟᱨᱮ ᱫᱤᱥᱚᱢ ᱚᱱᱟ ᱠᱚᱨᱮ ᱫᱟᱬᱟ ᱨᱮᱱᱟᱜ ᱢᱤᱫᱴᱮᱱ ᱟᱞᱟᱫᱟ ᱜᱮ ᱨᱟᱹᱥᱠᱟᱹ ᱵᱩᱡᱷᱟᱹᱜᱼᱟ, ᱪᱮᱫᱟᱜ ᱵᱟᱝᱢᱟ ᱟᱵᱚ ᱧᱮᱞᱟ ᱵᱚᱱ ᱡᱟᱦᱟᱸ ᱫᱷᱚᱨᱚᱱ ᱫᱤᱱ ᱪᱟᱹᱛ ᱵᱟᱹᱭᱥᱟᱹᱠᱷ ᱱᱚᱣᱟ ᱫᱤᱱ ᱫᱚ ᱟᱹᱰᱤᱜᱮ ᱜᱚᱨᱚᱢ ᱥᱮ ᱟᱹᱰᱤ ᱜᱮ ᱠᱚᱥᱴᱚ ᱵᱩᱡᱷᱟᱹᱜᱼᱟ, ᱛᱟᱦᱮᱱ ᱵᱟᱲᱟ ᱾ ᱚᱱᱟᱛᱮ ᱟᱵᱚ ᱫᱟᱬᱟ ᱫᱚ ᱟᱹᱰᱤ ᱢᱤᱫᱴᱮᱱ ᱢᱚᱱᱮ ᱥᱟᱶᱛᱮ ᱦᱚᱲᱢᱚ ᱥᱟᱶᱪᱟᱣ ᱨᱮᱱᱟᱜ ᱢᱤᱫᱴᱮᱱ ᱟᱹᱰᱤ ᱱᱟᱯᱟᱭ ᱫᱤᱠ ᱠᱟᱱᱟ ᱾ ᱛᱚ ᱧᱮᱞᱟ ᱵᱚᱱ ᱡᱮ ᱱᱚᱣᱟ ᱫᱷᱚᱨᱚᱢ ᱫᱤᱱ ᱫᱚ ᱟᱭᱢᱟ ᱦᱚᱲ ᱠᱚᱜᱮ ᱡᱟᱦᱟᱸ ᱫᱷᱟᱨᱮ ᱫᱚᱨᱭᱟ ᱢᱮᱱᱟᱜ-ᱟ ᱚᱱᱟ ᱠᱚ ᱴᱚᱴᱷᱟ ᱠᱚᱨᱮ ᱜᱮ ᱩᱱᱠᱩ ᱫᱚ ᱫᱟᱬᱟᱱ ᱥᱮᱱᱚᱜ ᱫᱚᱠᱚ ᱪᱟᱞᱟᱜ ᱜᱮᱭᱟ ᱾ ᱪᱮᱫᱟᱜ ᱵᱟᱝᱢᱟ ᱚᱸᱰᱮ ᱫᱚ ᱫᱟᱬᱟ ᱞᱮᱠᱷᱟᱱ ᱢᱚᱱᱮ ᱡᱤᱣᱤ ᱠᱚ ᱟᱹᱰᱤ ᱱᱟᱯᱟᱭ ᱛᱟᱦᱮᱱᱟ ᱚᱱᱟ ᱥᱟᱶᱛᱮ ᱟᱹᱰᱤ ᱵᱷᱟᱹᱜᱮ ᱵᱩᱡᱷᱟᱹᱜ-ᱟ, ᱢᱚᱡᱽ ᱟᱹᱭᱠᱟᱹᱜ-ᱟ᱾ ᱱᱚᱣᱟ ᱫᱟᱬᱟᱱ ᱫᱚ ᱠᱷᱟᱹᱞᱤ ᱟᱻ ᱢᱤᱫ ᱦᱚᱲᱚᱲ ᱥᱩᱢᱩᱝ ᱫᱚ ᱵᱟᱝ ᱜᱟᱛᱮ ᱜᱟᱫᱮᱞ ᱛᱟᱞᱟᱛᱮ ᱢᱤᱫᱴᱮᱱ ᱜᱷᱟᱨᱚᱸᱡᱽ ᱨᱮᱱ ᱦᱚᱲ ᱠᱚᱦᱚᱸ ᱟᱠᱚ ᱛᱟᱞᱟ ᱛᱮᱠᱚ ᱪᱟᱞᱟᱜ-ᱟ ᱾ ᱚᱸᱰᱮ ᱫᱟᱬᱟ ᱠᱟᱛᱮᱜ ᱟᱹᱰᱤ ᱨᱚᱠᱚᱢ ᱚᱸᱰᱮ ᱦᱚᱸ ᱚᱱᱟ ᱫᱟᱜ ᱫᱷᱟᱨᱮ ᱨᱮᱱᱟᱜ ᱡᱩᱫᱤ ᱡᱤᱭᱚᱱ ᱰᱚᱸᱜᱟ ᱠᱚᱢ ᱧᱮᱞᱟ ᱚᱸᱰᱮ ᱪᱟᱞᱟᱣ ᱠᱟᱛᱮᱜ ᱢᱟᱹᱱᱢᱤ ᱠᱚ ᱚᱠᱟ ᱞᱮᱠᱟ ᱵᱷᱟᱵᱽ ᱛᱮᱠᱚ ᱢᱮᱱᱟᱜ ᱠᱚᱣᱟ ᱚᱱᱟ ᱚᱠᱛᱚ ᱨᱮ ᱩᱱᱠᱩ ᱪᱮᱫ ᱞᱮᱠᱟ ᱠᱚ ᱛᱟᱦᱮᱱᱟ ᱚᱱᱟ ᱠᱚ ᱫᱤᱠ ᱫᱤᱭᱮ ᱟᱭᱢᱟ ᱠᱤᱪᱷᱩ ᱜᱮ ᱵᱩᱡᱽ ᱧᱟᱢ ᱫᱟᱲᱮᱭᱟᱜ-ᱟ ᱾ ᱛᱚ ᱚᱸᱰᱮ ᱫᱟᱬᱟᱱ ᱪᱟᱞᱟᱣ ᱠᱟᱛᱮ ᱡᱟᱭᱜᱟ ᱠᱚᱨᱮ ᱥᱮ ᱫᱟᱜ ᱫᱤᱱ ᱠᱚ ᱵᱟᱝ ᱥᱮᱴᱮᱨᱚᱜ ᱠᱟᱱᱟ ᱚᱱᱠᱟ ᱡᱟᱭᱜᱟ ᱠᱚᱨᱮ᱾ ᱚᱸᱰᱮ ᱪᱟᱞᱟᱣ ᱠᱟᱛᱮᱫ ᱠᱤᱪᱷᱩ ᱦᱚᱲ ᱠᱚᱫᱚ ᱚᱸᱰᱮ ᱜᱮ ᱛᱟᱦᱮᱸ ᱨᱮᱱᱟᱜ ᱟᱠᱚ ᱢᱤᱫᱴᱮᱱ ᱚᱲᱟᱜ ᱞᱮᱠᱟ ᱦᱚᱸᱠᱚ ᱵᱮ ᱟᱠᱚ ᱡᱟᱦᱟᱸ ᱚᱱᱟ ᱛᱟᱦᱮᱸ ᱨᱮᱱᱟᱜ ᱠᱷᱟᱹᱛᱤᱨ ᱛᱮ ᱟᱠᱚ ᱫᱤᱱᱟᱹᱢ ᱫᱤᱱ ᱡᱟᱦᱟᱸ ᱡᱚᱢᱟᱜ ᱚᱸᱰᱮ ᱫᱚ ᱟᱠᱚ ᱠᱚ ᱤᱫᱤ ᱛᱩᱢᱟᱹᱞ ᱟᱠᱟᱜ ᱜᱮᱭᱟ ᱾ ᱚᱱᱟ ᱪᱷᱟᱲᱟ ᱟᱨᱦᱚᱸ ᱟᱭᱢᱟ ᱞᱮᱠᱟᱱ ᱚᱱᱠᱟ ᱜᱮ ᱚᱸᱰᱮ ᱦᱚᱸ ᱫᱚᱠᱟᱱ ᱫᱟᱱᱤ ᱠᱚᱦᱚᱸ ᱫᱩᱲᱩᱵ ᱜᱮᱭᱟ ᱡᱟᱦᱟᱸ ᱠᱚᱫᱚ ᱱᱤᱛᱚᱜ ᱧᱮᱞᱚᱜ ᱠᱟᱱ ᱜᱮᱭᱟ ᱱᱤᱛᱚᱜ ᱜᱟᱱ ᱡᱩᱜᱽ ᱨᱮ ᱚᱸᱰᱮ ᱟᱹᱰᱤ ᱠᱤᱪᱷᱩ ᱟᱹᱻ ᱞᱟᱹᱠᱛᱤᱭᱟᱱᱟᱜ ᱫᱩᱨᱤᱵᱽ ᱠᱚ ᱠᱤᱨᱤᱧ ᱟᱠᱷᱨᱤᱧ ᱦᱚᱸ ᱢᱮᱱᱟᱜ ᱜᱮᱭᱟ ᱾ ᱚᱱᱟ ᱥᱟᱶ ᱥᱟᱶᱛᱮ ᱢᱟᱹᱱᱢᱤ ᱠᱚ ᱚᱱᱟ ᱫᱟᱬᱟ ᱨᱮᱱᱟᱜ ᱡᱮ ᱢᱚᱡᱟ ᱚᱱᱟ ᱫᱚ ᱠᱟᱹᱴᱤᱡ ᱮᱴᱟᱜ ᱨᱚᱠᱚᱢ ᱜᱮ ᱢᱚᱱᱮ ᱡᱤᱣᱤ ᱠᱚ ᱛᱤᱨᱯᱤᱡᱟᱭ ᱚᱱᱟᱛᱤᱧ ᱞᱟᱹᱭᱟ ᱚᱸᱰᱮ ᱫᱟᱬᱟ ᱠᱚᱫᱚ ᱟᱹᱰᱤᱜᱮ ᱵᱮᱥᱟ ᱟᱨ ᱟᱹᱰᱤᱜᱮ ᱢᱚᱸᱡᱟ ᱚᱱᱠᱟᱱ ᱫᱚᱨᱭᱟ ᱡᱟᱭᱜᱟ ᱠᱚᱨᱮ ᱜᱮ᱾ ᱛᱟᱦᱚᱞᱮ ᱱᱤᱛᱚᱜ ᱟᱢ ᱠᱟᱹᱴᱤᱡ ᱞᱟᱹᱭ ᱛᱟᱞᱟᱝ ᱢᱮ ᱱᱚᱣᱟ ᱵᱩᱨᱩ ᱫᱤᱥᱚᱢ ᱚᱱᱠᱟᱱ ᱴᱚᱴᱷᱟ ᱠᱚᱨᱮ ᱡᱟᱦᱟᱸ ᱠᱚᱨᱮ ᱫᱟᱲᱟ ᱠᱟᱛᱮᱫ ᱵᱷᱟᱜᱮ ᱵᱩᱡᱷᱟᱹᱜᱼᱟ᱾
ᱦᱮᱸ ᱵᱩᱨᱩ ᱫᱤᱥᱚᱢ ᱡᱚᱠᱷᱚᱱ ᱜᱤᱧ ᱞᱟᱹᱭᱟ ᱛᱟᱦᱞᱮ ᱟᱵᱚᱣᱟᱜ ᱱᱚᱣᱟ ᱥᱤᱧᱚᱛ ᱫᱤᱥᱚᱢ ᱨᱮᱱᱟᱜ ᱪᱮᱛᱟᱱ ᱯᱟᱴᱷᱟ ᱥᱮᱫ ᱛᱟᱵᱚᱱᱟ ᱟᱨ ᱞᱟᱛᱟᱨ ᱯᱟᱴᱷᱟ ᱥᱮᱫ ᱫᱚ ᱫᱚᱨᱭᱟ ᱢᱮᱱᱟᱜ ᱛᱟᱵᱚᱱᱟ᱾ ᱛᱟᱦᱚᱞᱮ ᱚᱱᱟ ᱥᱤᱧ ᱚᱛ ᱨᱮᱱᱟᱜ ᱡᱟᱦᱟᱸ ᱵᱩᱨᱩ ᱫᱤᱥᱚᱢ ᱚᱱᱟ ᱵᱩᱨᱩ ᱫᱤᱥᱚᱢ ᱨᱮᱫᱚ ᱡᱟᱦᱟᱸ ᱫᱚ ᱦᱮᱢᱟᱞ ᱵᱩᱨᱩ ᱡᱩᱫᱤ ᱵᱚᱱ ᱞᱟᱹᱭ ᱠᱷᱟᱱ ᱦᱮᱢᱟᱞ ᱵᱩᱨᱩ ᱫᱚ ᱟᱵᱚᱣᱟᱜ ᱵᱚᱨᱚᱯ ᱛᱮ ᱥᱮ ᱫᱟᱜ ᱰᱷᱤᱵᱟᱹᱜ ᱛᱮ ᱯᱮᱨᱮᱡ ᱟᱠᱟᱱ ᱛᱟᱵᱚᱱᱟ᱾ ᱚᱱᱟ ᱦᱮᱢᱟᱞ ᱵᱩᱨᱩ ᱨᱮᱫᱚ ᱡᱩᱫᱤ ᱞᱟᱯᱷᱟᱝ ᱮᱢ ᱪᱟᱞᱟᱜ ᱠᱷᱟᱱ ᱮᱠᱮᱵᱟᱨᱮ ᱞᱟᱯᱷᱟᱝ ᱚᱸᱰᱮ ᱫᱚ ᱩᱸᱜ ᱮᱠᱵᱟᱨᱮ ᱛᱩᱥᱟᱨ ᱯᱟᱛ ᱡᱚᱨᱚᱜᱼᱟ, ᱡᱟᱦᱟᱸ ᱫᱚ ᱦᱩᱭᱩᱜ ᱠᱟᱱᱟ ᱵᱚᱨᱚᱯᱷ ᱞᱮᱠᱟᱱᱟᱜ ᱡᱤᱱᱤᱥ ᱦᱩᱰᱤᱧ ᱦᱩᱰᱤᱧ ᱦᱟᱸᱱᱮ ᱡᱷᱤᱨᱤ ᱡᱷᱤᱨᱤ ᱡᱚᱨᱚᱜᱼᱟ ᱚᱸᱰᱮ ᱮᱠᱵᱟᱨᱮ ᱞᱟᱯᱷᱟᱝ ᱟᱱ ᱚᱸᱰᱮ ᱫᱚᱢ ᱧᱮᱞᱟ ᱩᱸ ᱵᱚᱨᱚᱯᱷ ᱟᱨ ᱵᱚᱨᱚᱯᱷ ᱛᱮ ᱯᱮᱨᱮᱡ ᱱᱚᱰᱮ ᱥᱟᱸᱦᱮᱫ ᱦᱟᱛᱟᱣ ᱦᱚᱸ ᱠᱚᱥᱴᱚ ᱜᱮᱢ ᱵᱩᱡᱷᱟᱹᱣᱟ᱾ ᱟᱫᱚ ᱱᱚᱸᱰᱮ ᱫᱚᱢ ᱪᱟᱞᱟᱣ ᱞᱮᱠᱷᱟᱱ ᱥᱮᱯᱴᱤ ᱵᱮᱵᱚᱦᱟᱨ ᱠᱟᱛᱮᱫ ᱪᱟᱞᱟᱣ ᱦᱩᱭᱩᱜ ᱛᱟᱢᱟ᱾ ᱡᱮᱢᱚᱱ ᱡᱮᱠᱮᱴ ᱠᱚᱢ ᱦᱚᱨᱚᱜᱟ ᱡᱮᱢᱚᱱ ᱨᱟ ᱵᱟᱝ ᱟᱞᱚ ᱦᱳᱭ ᱩᱸ ᱞᱟᱜᱟᱣ ᱟᱢᱟ ᱵᱩᱴ ᱛᱟᱦᱮᱸᱱ ᱛᱟᱢᱟ ᱵᱩ ᱵᱩᱴ ᱫᱚ ᱦᱟᱸᱱᱮᱠᱟᱱ ᱵᱩᱴ ᱦᱚᱨᱚᱜ ᱞᱟᱹᱠᱛᱤᱜᱼᱟ᱾ ᱡᱟᱦᱟᱸ ᱛᱟᱞᱟ ᱛᱮᱫᱚ ᱵᱚᱨᱚᱯᱷ ᱛᱟᱞᱞᱟᱮᱢ ᱛᱟᱲᱟᱢ ᱤᱫᱤ ᱞᱮᱠᱷᱟᱱ ᱵᱟᱢ ᱞᱮᱸᱡᱮᱫᱚᱜᱼᱟ᱾ ᱞᱟᱛᱟᱨ ᱥᱮᱫ ᱵᱟᱢ ᱞᱮᱸᱡᱮᱨ ᱟᱬᱜᱚᱱᱟ, ᱱᱚᱝᱠᱟ ᱟᱨ ᱵᱟᱵᱮᱨ ᱫᱟᱨᱟᱭ ᱛᱮᱦᱚᱸ ᱠᱚ ᱫᱮᱡᱚᱜᱼᱟ ᱪᱮᱫᱟᱜ ᱥᱮ ᱱᱚᱸᱰᱮ ᱡᱚᱠᱷᱚᱱ ᱱᱚᱝᱠᱟ ᱮᱸ ᱫᱟᱜ ᱨᱮᱱᱟᱜ ᱰᱷᱤᱵᱟᱹ ᱛᱮ ᱱᱚᱣᱟ ᱯᱩᱨᱟᱹ ᱵᱩᱨᱩᱴᱟᱜ ᱜᱮ ᱮᱥᱮᱫ ᱠᱚ ᱫᱟᱞᱚᱵ ᱠᱚᱜᱼᱟ, ᱯᱩᱬ ᱜᱮ ᱜᱚᱴᱟ ᱧᱮᱞᱚᱜᱼᱟ᱾ ᱟᱢ ᱵᱟᱢ ᱵᱩᱡᱽ ᱫᱟᱲᱮᱭᱟᱜᱼᱟ ᱡᱮ ᱚᱠᱟᱨᱮᱱ ᱠᱷᱟᱨᱟᱝ ᱢᱮᱱᱟᱜᱼᱟ ᱥᱮ ᱚᱸᱰᱮ ᱫᱚ ᱮᱸ ᱠᱟᱹᱡ ᱪᱩᱞᱩᱝ ᱜᱮ ᱵᱚᱨᱚᱵ ᱰᱷᱤᱸᱵᱟᱹᱜ ᱠᱟᱱ ᱞᱟᱛᱟᱨ ᱥᱮᱫ ᱫᱚ ᱫᱚᱢᱮ ᱜᱷᱚᱸᱜᱚᱨ ᱢᱮᱱᱟᱜᱼᱟ, ᱚᱸᱰᱮᱢ ᱦᱚᱡᱟᱝ ᱫᱟᱲᱮᱭᱟᱜᱼᱟ, ᱚᱱᱟ ᱠᱷᱟᱹᱛᱤᱨ ᱛᱮ ᱵᱟᱵᱮᱨ ᱠᱚ ᱵᱮᱵᱚᱦᱟᱨᱟ᱾ ᱥᱮ ᱜᱟᱛᱮ ᱜᱟᱯᱟᱛᱮᱠᱚ ᱪᱟᱜ ᱛᱟᱦᱚᱞᱮ ᱢᱤᱫᱴᱟᱱ ᱜᱟᱛᱮ ᱡᱚᱠᱷᱚᱱ ᱵᱟᱵᱮᱨ ᱥᱮᱠᱚ ᱥᱟᱵ ᱥᱟᱵ ᱛᱮᱠᱚ ᱪᱟᱞᱟᱜᱼᱟ, ᱢᱤᱫᱴᱟᱝ ᱜᱟᱛᱮᱭ ᱧᱩᱨᱩᱨᱩᱜ ᱞᱮᱠᱷᱟᱱ ᱩᱱᱤ ᱜᱮᱠᱚ ᱚᱣᱟᱨ ᱨᱟᱠᱟᱵ ᱫᱟᱲᱮᱭᱟᱭᱟ᱾ ᱟᱨ ᱚᱸᱰᱮ ᱵᱚᱱ ᱧᱮᱞᱟ ᱱᱚᱣᱟ ᱵᱚᱨᱚᱯᱷ ᱡᱟᱦᱟᱸ ᱵᱩ ᱨᱩ ᱮᱠᱵᱟᱨᱮ ᱚᱸᱰᱮ ᱫᱚ ᱮᱠᱵᱟᱨᱮ ᱠᱟᱴᱷᱟ ᱰᱩᱵᱩᱡ ᱵᱚᱨᱚᱯᱷ ᱠᱚ ᱢᱟᱱᱮ ᱩᱱᱟᱹᱜ ᱦᱩᱰᱤᱧ ᱦᱩᱰᱤᱧ ᱡᱚᱨᱚᱜᱼᱟ ᱠᱟᱴᱟ ᱠᱚᱢ ᱰᱩᱵᱩᱡ ᱠᱚᱜ ᱛᱟᱢᱟ ᱱᱚᱝᱠᱟᱛᱮᱢ ᱛᱟᱲᱟᱢ ᱤᱫᱤᱭᱟ᱾ ᱟᱨ ᱱᱚᱰᱮᱱᱟᱜ ᱦᱚᱭ ᱦᱤᱸᱥᱤᱫ ᱦᱚᱸ, ᱟᱹᱰᱤ ᱨᱮᱭᱟᱲ ᱦᱚᱭ ᱦᱤᱸᱤᱥᱤᱫ ᱥᱟᱶᱛᱮ ᱵᱤᱥᱤ ᱜᱷᱟᱹᱲᱤᱡ ᱵᱟᱝ ᱛᱟᱦᱮᱸ ᱫᱟᱲᱮᱭᱟᱜ ᱞᱮᱠᱟᱱ ᱦᱚᱭ ᱦᱤᱸᱥᱤᱫ ᱠᱟᱱᱟ᱾ ᱚᱱᱟ ᱠᱷᱟᱹᱛᱤᱨ ᱱᱚᱸᱰᱮ ᱫᱚᱠᱚ ᱪᱟᱞᱟᱜᱼᱟ ᱱᱚᱰᱮ ᱮᱠᱵᱟᱨᱮ ᱞᱟᱯᱷᱟᱝ ᱴᱷᱟᱶ ᱟᱨᱦᱚ ᱥᱚᱸᱜᱮ ᱛᱮᱜᱮᱠᱚ ᱨᱩᱣᱟᱹᱲ ᱦᱤᱡᱩᱜᱼᱟ᱾ ᱟᱨ ᱱᱚᱣᱟ ᱪᱟᱞᱟᱣ ᱚᱠᱛᱚ ᱨᱮ ᱟᱢ ᱫᱚ ᱥᱟᱱᱟᱢ ᱞᱮᱠᱟᱱᱟᱜ ᱡᱚᱢᱟᱜ ᱧᱩᱣᱟᱜ ᱫᱚ ᱤᱫᱤ ᱞᱟ ᱜᱟᱣ ᱟᱢᱟ, ᱥᱟᱱᱟᱢ ᱞᱮᱠᱟᱱ ᱡᱚᱢᱟᱜ ᱧᱩᱣᱟᱜ ᱵᱚᱞᱛᱮ ᱟᱢ ᱱᱚᱰᱮ ᱫᱟᱜ ᱠᱚ ᱡᱚᱢᱟᱜ ᱠᱚ ᱠᱟᱨᱚᱱ ᱪᱮᱛᱟᱱ ᱨᱮ ᱚᱝᱠᱟᱱ ᱡᱟᱭᱜᱟ ᱵᱟᱹᱱᱩᱜᱼᱟ ᱡᱮ ᱟᱢ ᱱᱚᱸᱰᱮᱢ ᱪᱟᱞᱟᱣ ᱠᱟᱛᱮᱫ ᱤᱥᱤᱱ ᱵᱟᱥᱟᱝ ᱠᱟᱛᱮᱫ ᱮᱢ ᱡᱚᱢᱟ, ᱢᱟᱱᱮ ᱡᱩᱫᱤ ᱦᱚᱸ ᱜᱟᱱᱚᱜ ᱠᱷᱟᱱ ᱟᱹᱰᱤ ᱠᱚᱢ ᱴᱟᱭᱤᱢ ᱨᱮ ᱵᱟᱠᱷᱟᱱ ᱟᱢ ᱚᱝᱠᱟᱱ ᱡᱤᱱᱤᱥ ᱜᱮ ᱤᱫᱤ ᱜᱟᱱᱚᱜ ᱦᱩᱭᱩᱜ ᱛᱟᱢᱟ ᱡᱟᱦᱟᱸ ᱠᱚᱫᱚ ᱚᱞᱨᱮᱰᱤ ᱪᱟᱞᱟᱣ ᱠᱟᱛᱮ ᱡᱚᱢ ᱜᱟᱱᱚᱜᱼᱟ, ᱪᱮᱫᱟᱜ ᱥᱮ ᱨᱮᱭᱟᱲ ᱛᱟᱦᱮᱱᱟ ᱚᱸᱰᱮ ᱫᱚ ᱾ ᱪᱮᱛᱟᱱ ᱥᱮᱫ ᱞᱚᱞᱚ ᱫᱟᱜ ᱮᱢ ᱟᱨᱮᱡ ᱜᱚᱫ ᱠᱟᱜᱼᱟ, ᱱᱚᱣᱟ ᱫᱚ ᱪᱮᱛᱟᱱ ᱨᱮᱜᱮ ᱵᱚᱨᱚᱯᱚᱜᱼᱟ᱾ ᱟᱨ ᱡᱟᱦᱟᱱᱟᱜ ᱠᱚᱜᱮ ᱵᱤᱞᱤ ᱠᱚ, ᱯᱷᱮᱞ ᱠᱚ, ᱡᱟᱦᱟᱱᱟᱜ ᱠᱟᱭᱨᱟ ᱠᱚᱜᱮ, ᱡᱟᱦᱟᱱᱟᱜ ᱜᱮ ᱡᱚᱢ ᱡᱤᱱᱤᱥ ᱚᱱᱟ ᱫᱚ ᱦᱟᱹᱛᱩᱲᱤ ᱞᱮᱠᱟ ᱠᱮᱴᱮᱡ ᱠᱚᱜᱼᱟ᱾ ᱢᱟᱱᱮ ᱴᱷᱚᱡᱼᱟ, ᱚᱱᱠᱟ ᱠᱮᱴᱮᱡ ᱧᱚᱜ ᱠᱚᱜᱼᱟ ᱱᱚᱣᱟ ᱨᱮᱭᱟᱲ ᱡᱟᱞᱟᱛᱮ᱾ ᱟᱨ ᱚᱱᱟ ᱡᱚᱠᱷᱚᱱᱮᱢ ᱪᱟᱞᱟᱜᱼᱟ, ᱟᱢ ᱫᱚ ᱢᱮᱫ, ᱢᱚᱪᱟ ᱮᱴᱟᱜ ᱦᱚᱥᱢᱟᱛᱮᱫ ᱰᱷᱟᱠᱟᱣ ᱦᱩᱭᱩᱜ ᱛᱟᱢᱟ, ᱥᱮ ᱮᱥᱮᱫ ᱦᱩᱭᱩᱜ ᱛᱟᱢᱟ ᱵᱟᱠᱷᱟᱱ ᱢᱮᱸᱫ ᱠᱚᱨᱮᱜ ᱦᱚᱸ ᱱᱚᱣᱟ ᱢᱮᱫ ᱠᱩᱴᱤ ᱨᱮᱱᱟᱜ ᱩᱵ ᱠᱚᱨᱮᱜ ᱦᱚᱸ ᱵᱚᱨᱚᱯᱷ ᱠᱚ ᱟᱨ ᱢᱤᱫᱴᱟᱝ ᱧᱮᱞ ᱞᱟᱹᱠᱛᱤᱜ ᱛᱟᱵᱚᱱᱟ, ᱮᱸ ᱪᱮᱫ ᱠᱚ ᱞᱟᱹᱭᱟ ᱡᱟᱛᱮ ᱱᱚᱸᱰᱮ ᱪᱟᱞᱟᱣ ᱚᱠᱛᱚ ᱥᱟᱱᱟᱢ ᱞᱮᱠᱟᱱ ᱥᱤᱯᱴᱤ ᱥᱮ ᱥᱟᱱᱟᱢ ᱞᱮᱠᱟᱱ ᱡᱟᱦᱟᱸ ᱮᱸ ᱟᱹᱨᱤ ᱠᱚ ᱢᱮᱱᱟᱜ ᱛᱟᱵᱚᱱᱟ, ᱚᱱᱟ ᱠᱚ ᱛᱟᱞᱟ ᱛᱮᱜᱮ ᱦᱮ ᱦᱮᱢᱟᱞ ᱵᱩᱨᱩ ᱟᱨᱚ ᱢᱤᱫᱴᱟᱝ ᱵᱩᱨᱩ ᱢᱮᱱᱟᱜᱼᱟ, ᱡᱟᱦᱟᱸ ᱫᱚ ᱮᱢᱱᱤ ᱫᱟᱨᱮ ᱱᱟᱹᱲᱤ ᱱᱚᱣᱟ ᱡᱟᱦᱟᱸ ᱵᱩᱨᱩ ᱡᱤᱵᱽᱼᱡᱤᱭᱟᱹᱞᱤ ᱠᱚ, ᱠᱚ ᱛᱟᱦᱮᱱᱟ, ᱚᱱᱟ ᱵᱩᱨᱩ ᱛᱮᱫᱚ ᱠᱤᱪᱷᱩᱠᱷᱚᱱ ᱯᱚᱨᱮᱧ ᱟᱞᱳᱪᱚᱱᱟᱭᱟ, ᱛᱟᱦᱞᱮ ᱟᱢᱤᱧ ᱠᱩᱞᱤ ᱠᱟᱢ ᱜᱮ᱾ ᱟᱪᱪᱷᱟ ᱚᱱᱟ ᱡᱟᱦᱟᱸ ᱫᱚᱨᱭᱟ ᱫᱤᱥᱚᱢ ᱫᱟᱲᱟᱱ ᱨᱮᱱᱟᱜ ᱮᱢ ᱞᱟᱹᱭ ᱠᱮᱫᱟ, ᱱᱚᱣᱟ ᱫᱚᱨᱭᱟ ᱫᱤᱥᱚᱢ ᱫᱟᱲᱟᱱ ᱪᱮᱫ ᱪᱮᱫ ᱡᱚᱢᱟᱜ ᱠᱚ ᱧᱟᱢᱚᱜᱼᱟ᱾ ᱪᱤᱫᱠᱟ ᱫᱚᱨᱭᱟ ᱨᱮ ᱡᱚᱠᱷᱚᱱ ᱢᱤᱫᱴᱟᱝ ᱰᱷᱚᱸᱜᱟ ᱨᱮᱢ ᱫᱮᱡᱚᱜᱼᱟ, ᱪᱤᱫᱠᱟ ᱠᱟᱛᱮᱜ ᱪᱮᱫᱠᱟᱹ ᱵᱩᱡᱷᱟᱹᱜᱼᱟ? ᱰᱷᱚᱸᱜᱟ ᱠᱚᱨᱮ ᱫᱮᱡ ᱥᱮ ᱚᱱᱟ ᱠᱚ ᱫᱮᱡ ᱠᱟᱛᱮᱫ ᱚᱱᱩᱵᱷᱚᱵ ᱪᱮᱫᱠᱟ ᱵᱩᱡᱷᱟᱹᱜᱼᱟ? ᱟᱨ ᱚᱱᱟ ᱠᱚᱜᱮ ᱢᱤᱫᱵᱟᱨ ᱠᱟᱛᱷᱟ ᱞᱟᱹᱭ ᱛᱟᱞᱟᱝ ᱢᱮ᱾
ᱦᱳᱭ ᱛᱚᱵᱮ, ᱡᱮᱞᱮᱠᱟ ᱟᱢᱮᱢ ᱞᱟᱹᱭ ᱠᱮᱜᱼᱟ, ᱚᱱᱠᱟ ᱜᱮ ᱱᱚᱣᱟ ᱡᱟᱦᱟᱸ ᱴᱚᱴᱷᱟ ᱠᱚᱨᱮ ᱢᱮᱱᱫᱚ ᱤᱧᱟᱹᱜ ᱫᱤᱥᱚᱢ ᱨᱮᱱᱟᱜ ᱟᱭᱢᱟ ᱴᱚᱴᱷᱟ ᱠᱚᱜᱮ ᱚᱱᱠᱟ ᱢᱮᱱᱟᱜᱼᱟ᱾ ᱧᱮᱞ ᱟᱠᱟᱱᱟ, ᱟᱹᱰᱤ ᱟᱭᱢᱟ ᱴᱚᱴᱷᱟ ᱠᱚᱨᱮ ᱜᱮ ᱚᱸᱰᱮ ᱡᱟᱦᱟᱸ ᱛᱤᱱᱟᱹᱜ ᱛᱤᱱᱟᱹᱜ ᱦᱚᱲ ᱠᱚ ᱚᱱᱠᱟᱜ ᱟᱠᱚ, ᱟᱠᱚᱣᱟᱜ ᱫᱟᱬᱟᱱ ᱡᱚᱠᱷᱚᱱ ᱠᱚ ᱪᱟᱞᱟᱜᱼᱟ, ᱢᱤᱫᱴᱮᱱ ᱦᱚᱭᱛᱳ ᱜᱷᱟᱨᱚᱸᱡᱽ ᱨᱮᱱ ᱥᱟᱱᱟᱢ ᱦᱚᱲ ᱠᱚ ᱪᱟᱞᱟᱣ ᱱᱟ᱾ ᱟᱠᱚ ᱢᱤᱫᱴᱮᱱ ᱡᱟᱦᱟᱱᱟᱜ ᱜᱟᱹᱰᱤ ᱵᱮᱵᱚᱥᱛᱟ ᱛᱮᱜᱮ ᱠᱚ ᱪᱟᱞᱟᱣᱱᱟ ᱚᱱᱟ ᱴᱚᱴᱷᱟᱨ ᱨᱮ ᱾ ᱛᱚ ᱩᱱᱠᱩ ᱩᱱ ᱚᱠᱛᱚ, ᱠᱤᱪᱷᱩ ᱡᱤᱱᱤᱥ ᱫᱚ ᱡᱮᱢᱚᱱ ᱡᱚ ᱵᱤᱞᱤ ᱠᱚᱫᱚ ᱠᱚ ᱤᱫᱤᱭᱟ᱾ ᱡᱟᱦᱟᱸ ᱠᱚ ᱩᱱᱠᱩ ᱫᱚ ᱥᱮᱛᱟᱜ ᱨᱮᱱᱟᱜ ᱡᱚᱢᱟᱜ ᱞᱮᱠᱟ ᱞᱮᱠᱟᱛᱮ ᱠᱚ ᱡᱚᱢᱟ ᱚᱸᱰᱮ ᱾ ᱪᱟᱞᱟᱣ ᱠᱟᱛᱮᱜ, ᱚᱱᱟ ᱪᱷᱟᱲᱟ ᱦᱚᱸ ᱚᱸᱰᱮ ᱟᱭᱢᱟ ᱨᱚᱠᱚᱢ ᱡᱚᱢᱟᱜ ᱠᱚ ᱧᱟᱢᱚᱜᱼᱟ᱾ ᱡᱮᱞᱮᱠᱟ ᱚᱸᱰᱮ ᱫᱚ ᱫᱚᱨᱭᱟ ᱨᱮ ᱮᱢᱱᱤ ᱛᱮᱜᱮ ᱠᱚ ᱪᱟᱞᱟᱜ ᱠᱟᱱᱟ ᱚᱸᱰᱮ ᱫᱚ ᱾ ᱦᱟᱹᱠᱩ ᱛᱷᱮᱠᱮ ᱥᱩᱨᱩ ᱠᱚᱨᱮ, ᱚᱱᱠᱟᱜᱮ ᱟᱭᱢᱟ ᱠᱤᱪᱷᱩ ᱫᱟᱜ ᱨᱮᱱ ᱡᱟᱦᱟᱸ ᱛᱤᱱᱟᱹᱜ ᱡᱤᱭᱟᱹᱞᱤ ᱢᱮᱱᱟᱜ ᱠᱚᱣᱟ᱾ ᱦᱟᱹᱠᱩ, ᱠᱤᱫᱤᱧ ᱠᱟᱴᱠᱚᱢ, ᱛᱟᱨᱯᱚᱨᱮ ᱱᱩᱠᱩ ᱠᱚ ᱢᱮᱱᱟᱜ ᱠᱚᱣᱟ, ᱚᱠᱴᱳ ᱯᱟᱥ ᱱᱚᱝᱠᱟᱱ ᱢᱟᱨᱟᱝ ᱢᱟᱨᱟᱝ ᱡᱤᱭᱟᱹᱞᱤ ᱦᱟᱹᱠᱩ ᱠᱚ ᱢᱮᱱᱟᱜ ᱟᱠᱟᱫ ᱠᱚᱜᱮᱭᱟ ᱾ ᱱᱩᱠᱩ ᱠᱚ ᱚᱸᱰᱮ ᱜᱮᱠᱚ ᱠᱤᱪᱷᱩ ᱦᱚᱲ, ᱥᱛᱷᱟᱭᱤ ᱵᱟᱥᱤᱱᱫᱟ ᱞᱮᱠᱟᱛᱮᱠᱚ ᱛᱟᱦᱮᱱᱟ᱾ ᱩᱱᱠᱩ ᱜᱮ ᱚᱸᱰᱮ ᱠᱚ ᱫᱳᱠᱟᱱ ᱟᱠᱟᱜᱼᱟ᱾ ᱫᱚᱠᱟᱱ ᱛᱩᱢᱟᱹᱞ ᱟᱠᱟᱫᱟ᱾ ᱚᱸᱰᱮᱜᱮ ᱴᱟᱠᱟ ᱮᱢ ᱠᱟᱛᱮᱫ, ᱠᱟᱹᱣᱰᱤ ᱮᱢ ᱠᱟᱛᱮᱫ, ᱠᱤᱨᱤᱧ ᱠᱟᱛᱮᱫ ᱠᱚ ᱡᱚᱢ ᱜᱮᱭᱟ᱾ ᱟᱨ ᱟᱹᱰᱤ ᱨᱟᱹᱥᱠᱟᱹ ᱥᱟᱞᱟᱜ ᱠᱚ ᱚᱱᱠᱟᱱ ᱚᱠᱛᱚᱨᱮ ᱛᱳᱯᱩ ᱵᱟᱲᱟ ᱟᱹᱰᱤ ᱢᱚᱸᱡᱽᱜᱮ ᱵᱩᱡᱷᱟᱹᱜᱼᱟ ᱾ ᱢᱮᱱᱛᱮ ᱵᱟᱰᱟᱭ ᱚᱜ-ᱟ᱾ ᱚᱸᱰᱮ ᱪᱟᱞᱟᱣ ᱠᱟᱛᱮᱫ ᱟᱠᱚ ᱟᱠᱩ ᱡᱟᱦᱟᱸ ᱛᱤᱱᱟᱹᱜ ᱢᱟᱹᱱᱢᱤ ᱠᱚ ᱪᱟᱞᱟᱜ-ᱟ ᱚᱸᱰᱮ ᱨᱮ᱾ ᱟᱠᱚᱣᱟᱜ ᱢᱤᱫᱴᱮᱱ ᱫᱤᱥ ᱦᱩᱫᱤᱥ ᱦᱚᱸ ᱛᱟᱦᱮᱸ ᱫᱚᱨᱠᱟᱨᱟ᱾ ᱪᱮᱫᱟᱜ ᱵᱟᱝᱢᱟ ᱟᱵᱚ ᱫᱚᱵᱚᱱ ᱧᱮᱞ ᱟᱠᱟᱟᱜ-ᱟ ᱚᱱᱟ ᱡᱟᱭᱜᱟ ᱠᱚᱨᱮ ᱫᱟᱜ ᱡᱟᱹᱯᱩᱫ ᱟᱵᱚ ᱫᱚ ᱵᱟᱵᱚᱱ ᱧᱮᱞ ᱟᱠᱟᱫᱟ ᱱᱩᱠᱩ ᱢᱟᱱᱮ ᱡᱚᱠᱷᱚᱱ ᱟᱵᱚ ᱱᱚᱣᱟ ᱚᱱᱟ ᱚᱠᱛᱚ ᱨᱮ ᱡᱚᱠᱷᱚᱱ ᱠᱷᱩᱵ ᱜᱮ ᱥᱩᱱᱟᱢᱤ ᱵᱚᱱᱱᱟ ᱠᱚ ᱦᱩᱭ ᱵᱟᱹᱲᱤᱡᱚᱜ ᱜᱮᱭᱟ ᱩᱱ ᱚᱠᱛᱚ ᱫᱚ ᱟᱵᱚ ᱫᱚ ᱚᱸᱰᱮ ᱥᱚᱦᱚᱨ ᱥᱮᱴᱮᱨ ᱵᱟᱝᱵᱚᱱ ᱛᱟᱦᱮᱱ ᱜᱮᱭᱟ᱾ ᱩᱱᱠᱩᱣᱟᱜ ᱚᱱᱟ ᱩᱱ ᱚᱠᱛᱚ ᱚᱠᱟ ᱞᱮᱠᱟ? ᱟᱠᱚᱣᱟᱜ ᱩᱱ ᱞᱟᱭᱚᱱ ᱨᱮᱱᱟᱜ ᱚᱵᱚᱥᱛᱷᱟ ᱛᱟᱦᱮᱱᱟ ᱚᱱᱟ ᱦᱚᱸ ᱠᱟᱹᱴᱤᱡ ᱧᱮᱞ ᱦᱩᱭᱩᱜ ᱛᱟᱵᱚᱱᱟ᱾ ᱪᱮᱫᱟᱜ ᱵᱟᱝᱢᱟ ᱡᱚᱠᱷᱚᱱ ᱜᱮ ᱟᱵᱚ ᱥᱮᱫ ᱱᱚᱣᱟ ᱫᱷᱚᱨᱚᱱ ᱯᱟᱲᱟᱜ-ᱟ ᱛᱚᱠᱷᱚᱱ ᱠᱷᱟᱱ ᱜᱮ ᱟᱵᱚ ᱫᱚ ᱚᱸᱰᱮ ᱵᱚᱱ ᱪᱟᱞᱟᱜ-ᱟ ᱢᱮᱱᱠᱷᱟᱱ ᱟ- ᱟᱠᱚᱣᱟᱜ ᱡᱟᱦᱟᱸ ᱞᱮᱠᱟ ᱡᱤᱭᱚᱱ ᱰᱷᱚᱸᱜᱟ ᱪᱟᱞᱟᱜ ᱠᱟᱱ ᱛᱟᱠᱚᱣᱟ ᱚᱱᱟ ᱥᱮᱫ ᱦᱚᱸ ᱠᱟᱹᱴᱤᱡ ᱵᱚᱱ ᱢᱮᱸᱫ ᱞᱩᱛᱟᱹᱨᱟᱜ ᱠᱷᱟ- ᱠᱷᱟᱱ ᱟᱹᱰᱤ ᱱᱟᱯᱟᱭ ᱦᱩᱭᱩᱜ-ᱟ, ᱪᱮᱫᱟᱜ ᱥᱮ ᱩᱱ ᱚᱠᱛᱚ ᱫᱚ ᱟᱠᱚ ᱡᱟᱦᱟᱸ ᱛᱤᱱᱟᱹᱜ ᱦᱚᱲ ᱠᱚ ᱛᱟᱦᱮᱱᱟ ᱚᱱᱟ ᱫᱚᱨᱭᱟ ᱡᱟᱯᱟ ᱠᱚᱨᱮᱫ ᱚᱸᱰᱮ ᱠᱷᱚᱱ ᱩᱱᱠᱩ ᱫᱚ ᱚᱸᱰᱮ ᱠᱷᱚᱱᱟᱜ ᱧᱮᱞ ᱞᱮᱠᱷᱟᱱ ᱫᱚ ᱟᱹᱰᱤ ᱢᱟᱭᱤᱞ ᱟᱹᱰᱤ ᱥᱟᱺᱜᱤᱧ ᱛᱮᱠᱚ ᱪᱮᱛᱟᱱ ᱥᱮᱫ ᱠᱚ ᱨᱟᱠᱟᱵ-ᱟ᱾ ᱪᱮᱫᱟᱜ ᱥᱮ ᱩᱱ ᱡᱩᱫᱤ ᱚᱸᱰᱮ ᱠᱚ ᱛᱟᱦᱮᱱᱟ ᱩᱱᱠᱩ ᱟᱠᱚᱣᱟᱜ ᱡᱟᱦᱟᱸ ᱛᱤᱱᱟᱹᱜ ᱡᱟᱦᱟᱸ ᱛᱤᱱᱟᱹᱜ ᱠᱚ ᱡᱚᱜᱟᱣ ᱫᱚᱦᱚ ᱟᱠᱟᱫ ᱫᱩᱨᱤᱵᱽ ᱛᱷᱮᱠᱮ ᱟᱠᱚᱣᱟᱜ ᱱᱤᱡᱮᱨᱟᱜ ᱡᱤᱭᱚᱱ ᱵᱟᱧᱪᱟᱣ ᱠᱷᱟᱹᱛᱤᱨ ᱛᱮ ᱩᱱᱠᱩ ᱫᱚ ᱪᱮᱛᱟᱱ ᱥᱮᱫ ᱠᱚ ᱢᱚᱦᱰᱟᱜ-ᱟ᱾ ᱟᱨᱦᱚᱸ ᱚᱱᱠᱟᱜᱮ ᱡᱚᱠᱷᱚᱱᱜ ᱜᱮ ᱫᱷᱚᱨᱚᱱ ᱯᱟᱲᱟᱜ-ᱟ᱾ ᱥᱮ ᱚᱱᱠᱟ ᱥᱩᱱᱟᱹᱢᱤ ᱵᱚᱱᱱᱟ ᱠᱚ᱾ ᱟᱹᱰᱤ ᱠᱚᱢ ᱦᱩᱭᱩᱜ-ᱟ ᱩᱱ ᱚᱠᱛᱚ ᱫᱚ ᱩᱱᱠᱩ ᱟᱨᱦᱚᱸ ᱞᱟᱛᱟᱨ ᱥᱮᱫ ᱜᱮᱠᱚ ᱢᱚᱰᱟᱜ-ᱟ ᱚᱱᱟ ᱪᱷᱟᱲᱟ ᱫᱚᱨᱭᱟ ᱨᱮ ᱪᱟᱞᱟᱣ ᱠᱟᱛᱮᱫ ᱵᱤᱥᱮᱥ ᱠᱚᱨᱮ ᱰᱚᱸᱜᱷᱟ ᱨᱮᱱᱟᱜ ᱫᱮᱡ ᱠᱟᱛᱷᱟ ᱱᱚᱣᱟ ᱰᱚᱸᱜᱟ ᱧᱮᱞ ᱟᱠᱟᱱᱟ ᱥᱮᱫᱟᱭ ᱫᱚ ᱟᱹᱰᱤ ᱜᱮ ᱞᱟᱹᱠᱛᱤ ᱟᱱᱟᱜ ᱢᱤᱫᱴᱮᱱ ᱛᱟᱦᱮᱸ ᱠᱟᱱᱟ ᱱᱤᱛᱚᱜ ᱦᱚᱸ ᱧᱮᱞᱚᱜ ᱜᱮᱭᱟ ᱠᱤᱱᱛᱩ ᱠᱷᱩᱵ ᱮᱠ- ᱮᱴᱟ ᱫᱚ ᱵᱟᱝ ᱚᱱᱟ ᱪᱷᱟᱲᱟ ᱦᱚᱸ ᱟᱭᱢᱟ ᱞᱮᱠᱟᱱ ᱤᱞᱮᱠᱴᱨᱤᱠ ᱚᱱᱠᱟᱱ ᱡᱤᱱᱤᱥ ᱠᱚ ᱩᱲᱩᱝ ᱠᱟᱱᱟ ᱡᱮᱞᱮᱠᱟ ᱡᱟᱦᱟᱡᱽ, ᱵᱩᱴ ᱠᱚ ᱱᱚᱣᱟ ᱠᱚ ᱛᱟᱞᱟᱛᱮ ᱦᱩᱭᱩᱜ ᱜᱮᱭᱟ᱾
ᱦᱮᱸ ᱱᱚᱝᱠᱟ ᱠᱟᱛᱮᱫ ᱜᱮ ᱡᱟᱦᱟᱸ ᱟᱢ ᱞᱟᱹᱭ ᱠᱮᱫᱟ ᱱᱚᱝᱠᱟ ᱠᱟᱛᱮᱫ ᱜᱮ ᱱᱩᱝᱠᱩ ᱫᱚ ᱰᱷᱚᱸᱜᱟ ᱠᱚ ᱯᱮᱨᱮᱡᱟ ᱟᱨ ᱥᱟᱶᱛᱮ ᱤᱧ ᱡᱟᱦᱟᱸ ᱵᱩᱨᱩ ᱠᱚᱨᱮᱱᱟᱜ ᱤᱧ ᱜᱚᱞᱯᱷᱚ ᱠᱮᱫᱟ᱾ ᱦᱮᱢᱟᱞ ᱵᱩᱨᱩ ᱟᱨ ᱫᱷᱟᱶᱛᱮ ᱵᱤᱨ ᱨᱮᱱᱟᱜ ᱡᱟᱦᱟᱸ ᱵᱩᱨᱩ ᱚᱱᱟ ᱜᱚᱞ- ᱠᱚᱫᱚ ᱢᱮᱱᱟᱜ-ᱟ ᱵᱚᱞᱛᱮ ᱪᱮᱫᱠᱟ ᱮ ᱚᱱᱟ ᱵᱤᱨ-ᱵᱩᱨᱩ ᱠᱚᱨᱮᱫ ᱫᱚ ᱵᱤᱨ ᱡᱤᱭᱟᱹᱞᱤ ᱠᱚᱠᱚ ᱛᱟᱦᱮᱱᱟ ᱥᱟᱶᱛᱮ ᱟᱢᱟᱜ ᱫᱟᱨᱮ ᱱᱟᱹᱲᱤ ᱠᱚ ᱛᱟᱦᱮᱱᱟ᱾ ᱥᱟᱶᱛᱮ ᱚᱸᱰᱮ ᱫᱚ ᱚᱱᱟ ᱵᱩᱨᱩ ᱥᱩᱨ ᱥᱩᱯᱩᱨ ᱢᱟᱹᱱᱢᱤ ᱠᱚᱣᱟᱜ ᱦᱚᱸ ᱜᱤᱨᱟᱹ ᱵᱟᱥ ᱛᱟᱦᱟᱱᱟ ᱵᱩᱨᱩ ᱪᱮᱛᱟᱱ ᱛᱮ ᱦᱟᱯ ᱠᱟᱛᱮᱫ᱾ ᱟᱨ ᱵᱩᱨᱩ ᱫᱤᱥᱚᱢ ᱵᱚᱱ ᱞᱟᱹᱭ ᱞᱮᱠᱷᱟᱱ ᱟᱵᱚ ᱵᱚᱱ ᱩᱭᱦᱟᱹᱨ ᱧᱟᱢᱟ ᱵᱩᱨᱩ ᱫᱤᱥᱚᱢ ᱨᱮ- ᱫᱚ ᱯᱟᱭᱤᱱ ᱫᱟᱨᱮ ᱠᱚ ᱧᱮᱞ ᱧᱟᱢᱚᱜ-ᱟ᱾ ᱥᱟᱶᱛᱮ ᱱᱚᱰᱮ ᱫᱚ ᱚᱱᱠᱟᱱᱟᱜ ᱪᱟᱥ ᱟᱵᱟᱫ ᱥᱤᱲᱤᱫᱟᱵ ᱞᱮᱠᱟᱱ ᱦᱟᱥᱟ ᱠᱚ ᱧᱮᱞ ᱧᱟᱢᱚᱜ-ᱟ᱾ ᱟᱨ ᱥᱟᱶᱛᱮ ᱚᱱᱟ ᱵᱩᱨᱩ ᱫᱤᱥᱚᱢ ᱠᱚᱨᱮᱜ ᱫᱚᱼᱼ ᱪᱮᱫ ᱠᱚ ᱞᱟᱹᱭᱟ ᱪᱟ ᱠᱚᱼᱼ ᱡᱮᱢᱚᱱ ᱚᱱᱠᱟᱱ ᱥᱚᱵᱡᱤ ᱠᱚ ᱪᱟᱥᱟ ᱠᱟᱨᱚᱢᱼᱼ ᱵᱩᱨᱩ ᱫᱤᱥᱚᱢ ᱨᱮᱫᱚ ᱵᱚᱱ ᱧᱮᱞ ᱟᱠᱟᱫᱟ᱾ ᱪᱟ ᱠᱚᱫᱚ ᱮᱢᱚᱱ ᱢᱤᱫᱴᱟᱱ ᱡᱤᱱᱤᱥ ᱠᱟᱱᱟ ᱫᱟᱜ ᱫᱚ ᱫᱚᱨᱠᱟᱨᱟ ᱠᱤᱱᱛᱩ ᱵᱮᱥᱤ ᱫᱚ ᱫᱚᱨᱠᱟᱨ ᱵᱟᱝ ᱫᱚᱨᱠᱟᱨᱼᱼ ᱚᱱᱠᱟᱜ ᱜᱮᱼᱼ